ᱛ ᱠᱟᱱᱟ
ᱱᱤᱛᱚᱜ ᱫᱚ ᱪᱮᱫ ᱪᱤᱠᱟᱹᱭ ᱮᱫᱟ᱾
ᱪᱤᱠᱟᱹᱜ ᱜᱮ ᱵᱟᱝ ᱱᱤᱛᱚᱜ ᱫᱚ ᱤᱭᱟᱹ ᱥᱮᱮᱫ ᱪᱤᱠᱟ. ᱜᱮ ᱵᱟᱝ ᱱᱤᱛᱟᱼᱜ ᱫᱚ ᱤᱭᱟ. ᱥᱮᱱ ᱫᱮᱡ ᱟᱠᱟᱱᱟ ᱚᱲᱟᱜ ᱨᱮᱱᱟᱜ ᱪᱷᱟᱫᱽ ᱥᱮᱮᱫ ᱤᱧ ᱫᱮᱡ ᱟᱠᱟᱱᱟ ᱟᱹᱰᱤ ᱢᱚᱸᱡᱽ ᱵᱩᱡᱷᱟᱹᱜ ᱠᱟᱱᱟ᱾ ᱠᱟᱱᱟ ᱦᱚᱭ ᱫᱟᱭ ᱥᱮ ᱨᱮᱭᱟᱲ ᱨᱮᱭᱟᱲ
ᱦᱮᱸᱻ
ᱟᱪᱷᱟ ᱟᱢ ᱫᱚ ᱪᱮᱫ ᱮᱢ ᱪᱤᱠᱟᱹᱭ ᱮᱫᱟ᱾
ᱤᱧ ᱦᱚᱸ ᱠᱚᱴᱷᱟ ᱨᱮᱜᱮ ᱢᱤᱱᱟᱹᱧᱟ᱾
ᱟᱪᱷᱟ ᱟᱹᱰᱤ ᱢᱚᱸᱡᱽ ᱵᱩᱡᱷᱟᱹᱜ ᱠᱟᱱᱟ ᱠᱤᱱᱛᱩ ᱨᱮᱭᱟᱲ ᱨᱮᱭᱟᱲ ᱦᱚᱭ ᱥᱮ ᱫᱟᱜ ᱡᱟᱹᱯᱩᱜ ᱡᱟᱯᱩᱫ ᱦᱮᱸᱥᱮ ᱟᱹᱰᱤ ᱢᱚᱸᱡᱽ ᱟᱹᱰᱤ ᱢᱚᱸᱡᱽ ᱨᱮᱭᱟᱲ ᱵᱩᱡᱟᱹᱜᱼᱟ ᱢᱚᱱᱮᱭᱟᱢ ᱪᱮᱛᱟᱱ ᱨᱮᱜᱮ ᱟᱫᱚ ᱪᱷᱟᱸᱫᱽ ᱨᱮᱜᱤᱧ ᱡᱟᱹᱯᱤᱫ ᱠᱟᱜᱼᱟ ᱯᱟᱨᱠᱚᱢ ᱠᱚ ᱟᱹᱜᱩ ᱠᱟᱛᱮᱫ ᱦᱮᱸᱥᱮ
ᱦᱮᱸᱻ
ᱟᱫᱚ ᱚᱛ ᱨᱮ ᱱᱮᱛᱟᱨ ᱫᱚ ᱪᱮᱫ ᱮᱢ ᱜᱤᱛᱤᱡᱼᱟ ᱚᱛ ᱨᱮ ᱜᱤᱛᱤᱡ ᱦᱟᱱᱮ ᱢᱩᱸᱡ ᱠᱚᱠᱚ ᱛᱟᱦᱮᱱᱟ ᱱᱮᱛᱟᱨ ᱫᱚ ᱨᱟᱵᱟᱝ ᱫᱤᱱ ᱛ ᱵᱩᱡ ᱪᱮᱫ ᱜᱮ ᱦᱟᱱᱮ ᱢᱩᱸᱡ ᱵᱤᱥᱤ ᱦᱟᱱᱮ ᱦᱮᱸᱫᱮ ᱦᱮᱸᱫᱮ ᱢᱩᱸᱡ ᱡᱟ ᱵᱳᱠᱲᱳ ᱢᱩᱸᱡ ᱦᱮᱸᱥᱮ᱾ ᱟᱨ ᱢᱟᱨᱟᱝ ᱢᱟᱨᱟᱝ ᱠᱚ ᱠᱟᱹᱴᱤᱡ ᱠᱟᱹᱴᱤᱡ ᱠᱚ ᱟᱨᱟᱜ ᱟᱨᱟᱜ ᱠᱚ ᱦᱮᱸᱥᱮ ᱟᱹᱰᱤ ᱞᱮᱠᱟᱱ ᱢᱩᱡ ᱠᱚ ᱜᱮᱨ ᱟᱹᱱᱤᱡ ᱟᱨᱚ ᱱᱮᱛᱟᱨ ᱫᱚ ᱠᱮᱱᱨᱚᱝ ᱥᱮ ᱪᱮᱫ ᱦᱮᱸᱥᱮ᱾
ᱦᱮᱸ ᱩᱱᱠᱩ ᱫᱚ ᱤᱭᱟᱹ ᱰᱚᱸᱰᱷᱟ ᱢᱩᱸᱡ ᱫᱚ ᱵᱟᱝ᱾
ᱦᱩᱸᱻ ᱰᱚᱸᱰᱷᱟ ᱡᱷᱚᱛᱚ ᱚᱱᱟ ᱛᱤᱱᱟᱹᱜ ᱢᱩᱸᱡᱽ ᱢᱮᱱᱟᱜ ᱠᱚᱣᱟ ᱧᱩᱛᱩᱢ ᱫᱚ ᱩᱱᱟᱹᱜ ᱫᱚ ᱵᱟᱹᱧ ᱵᱟᱰᱟᱭᱟ ᱩᱱᱟᱹᱜ ᱫᱚ ᱢᱮᱱᱠᱷᱟᱱ ᱟᱫᱚ᱾ ᱞᱟᱹᱭ ᱠᱤᱫᱟᱹᱧ ᱮᱱᱛᱮ ᱨᱮᱦᱚᱸ ᱟᱫᱚ ᱵᱩᱡᱽ ᱠᱮᱫ ᱜᱮᱭᱟᱢ ᱛᱚ ᱪᱮᱫ ᱠᱟᱧ ᱞᱟᱹᱭ ᱠᱮᱫᱟ᱾
ᱦᱮᱸ ᱟᱞᱮᱥᱮᱫ ᱫᱚ ᱧᱩᱛᱩᱢ ᱢᱮᱱᱟᱜ ᱛᱟᱠᱚᱣᱟ᱾
ᱪᱤᱞᱤ ᱪᱤᱞᱤ ᱠᱚ ᱢᱮᱛᱟ ᱠᱚᱣᱟ ᱩᱱᱠᱩ ᱟᱨᱟᱜ ᱟᱨᱟᱜ ᱠᱚᱫᱚ ᱪᱮᱞᱮ ᱠᱚ ᱢᱮᱛᱟ ᱠᱚᱣᱟ ᱡᱟᱦᱟᱸᱭ ᱠᱚ ᱜᱮᱨ ᱮᱱᱤᱡ ᱟᱠᱚ ᱫᱚᱢᱮ ᱡᱚᱞᱟᱜ ᱛᱟᱠᱚᱣᱟ ᱩᱱᱠᱩ ᱫᱚ᱾
ᱩᱱᱠᱩ ᱫᱚ ᱦᱩᱭᱩᱜ ᱠᱟᱱᱟ ᱠᱚ ᱥᱮᱸᱜᱮᱞ ᱥᱮᱸᱜᱮᱞ ᱢᱩᱸᱡᱽ
ᱟᱪᱪᱷᱟ ᱟᱨ ᱛᱟᱦᱚᱞᱮ ᱦᱟᱱᱮ ᱫᱟᱨᱮ ᱠᱚᱨᱮ ᱠᱚ ᱛᱟᱦᱮᱱᱟ ᱩᱞ ᱫᱟᱨᱮ ᱨᱮ ᱡᱟᱦᱟᱱᱟᱜ ᱫᱟᱨᱮ ᱨᱮᱜᱮ ᱦᱟᱱᱮ ᱠᱮᱴᱮᱡ ᱠᱮᱴᱮᱡ ᱜᱮᱭᱟ ᱠᱚ ᱫᱚᱢᱮ ᱠᱚ ᱜᱮᱨ ᱟᱱᱤᱡ ᱩᱱᱠᱩ ᱦᱚᱸ ᱦᱟᱱᱮ ᱜᱮᱨ ᱛᱚᱨᱟ ᱯᱷᱩᱞᱟᱹᱜ ᱛᱟᱢᱟ᱾ ᱩᱱᱠᱩ ᱫᱚ ᱪᱤᱞᱤ ᱵᱟᱝ ᱟ ᱦᱮᱸ ᱢᱩᱸᱡᱽ ᱜᱮ ᱡᱟᱦᱟᱸ ᱫᱚ ᱨᱚᱞ ᱢᱩᱸᱡ ᱠᱚ ᱢᱮᱛᱟ ᱠᱚᱣᱟ
ᱨᱚᱞ ᱢᱩᱸᱡᱽ ᱦᱮᱸ ᱦᱮᱸ ᱩᱱᱠᱩᱣᱟᱜ ᱫᱚ ᱵᱟᱹᱧ ᱵᱟᱲᱟᱭᱟ ᱟᱨ ᱩᱱᱠᱩ ᱡᱟᱼᱼ ᱦᱮᱸ ᱩᱱᱠᱩ ᱡᱟᱦᱟᱭ ᱞᱟᱛᱟᱨ ᱞᱟᱛᱟᱨ ᱛᱮ ᱦᱮᱸᱫᱮ ᱥᱮ ᱩᱱᱠᱩ ᱫᱚ ᱥᱩᱱᱩᱢ ᱢᱩᱸᱡᱽ
ᱦᱮᱸ ᱩᱱᱠᱩ ᱫᱚ ᱜᱮᱨ ᱫᱚ ᱵᱟᱝ ᱦᱮᱸ ᱥᱩᱱᱩ ᱢᱩᱸᱡᱽ ᱫᱚ ᱢᱮᱱᱟᱜ ᱠᱚᱣᱟ ᱩᱱᱠᱩ ᱫᱚ ᱜᱮᱨ ᱟᱹᱱᱤᱡ ᱫᱚᱢᱮ ᱡᱚᱞᱟᱜᱼᱟ ᱦᱮᱸᱥᱮ ᱟᱨ ᱮᱢᱱᱤ ᱵᱳᱠᱲᱳ ᱢᱩᱸᱡᱽ ᱦᱚᱸ ᱢᱮᱱᱟᱜ ᱠᱚᱣᱟ ᱦᱮᱸᱫᱮ ᱦᱮᱸᱫᱮ ᱜᱮᱭᱟ ᱠᱚ ᱟᱨ ᱩᱱᱠᱩ ᱫᱚ ᱵᱮᱹᱞᱮᱹ ᱠᱚᱠᱚ ᱦᱟᱱᱛᱮ ᱱᱟᱛᱮ ᱠᱚ ᱤᱫᱤ ᱛᱟᱠᱚᱼᱼ ᱠᱚ ᱫᱟᱜ ᱫᱤᱱ ᱠᱷᱟᱱ ᱜᱮ ᱧᱮᱞ ᱠᱚᱢ ᱥᱮ ᱟᱠᱚ ᱡᱟᱦᱟᱸ ᱨᱮᱠᱚ ᱤᱭᱟᱹ ᱠᱟᱜᱼᱟ ᱵᱩᱱᱩᱢ ᱠᱟᱜᱼᱟ ᱠᱚ ᱟᱠᱚᱣᱟᱜ ᱤᱭᱟᱹᱨᱮ ᱡᱟᱦᱟᱸ ᱨᱮ ᱚᱲᱟᱜ ᱠᱟᱱ ᱛᱟᱠᱚᱣᱟ ᱦᱮᱸᱥᱮ᱾ ᱚᱸᱰᱮ ᱦᱟᱱᱮ ᱵᱤᱞᱤ ᱠᱚ ᱦᱟᱱ ᱛᱮ ᱦᱟᱱᱛᱮ ᱠᱷᱚᱱ ᱱᱚᱱᱛᱮ ᱠᱚ ᱟᱹᱜᱩᱭ ᱛᱟᱠᱚᱣᱟ ᱦᱮᱸᱥᱮ ᱱᱚᱱᱛᱮ ᱠᱷᱚᱱ ᱦᱟᱱᱛᱮ ᱠᱚ ᱤᱫᱤ ᱛᱟᱠᱚᱣᱟ ᱧᱮᱞ ᱠᱟᱜ ᱠᱚᱣᱟᱢ ᱛᱚ᱾
ᱦᱮᱸᱻ ᱟᱫᱚ ᱩᱱᱠᱩ ᱫᱚ ᱤᱭᱟᱹ ᱵᱟᱣᱨᱤ ᱢᱩᱸᱡᱽ ᱞᱮ ᱢᱮᱛᱟ ᱠᱚᱣᱟ᱾
ᱚᱻ
ᱟᱨ ᱩᱱᱠᱩ ᱢᱚᱴᱟ ᱢᱚᱴᱟ ᱠᱚᱫᱚ ᱰᱚᱸᱰᱷᱟ ᱢᱩᱸᱡ
ᱦᱩᱸᱻ
ᱟᱨ ᱢᱮᱱᱟᱜ ᱠᱚᱣᱟ ᱦᱟᱣ ᱢᱮᱱᱟᱜ ᱠᱚᱣᱟ ᱢᱤᱫ ᱴᱤᱡ ᱫᱚ ᱦᱮᱸ ᱥᱮ
ᱦᱮᱸ ᱦᱟᱣ ᱡᱚᱢᱮᱢ ᱠᱩᱥᱤᱭᱟᱜ ᱜᱮᱭᱟ
ᱦᱟᱣ ᱦᱮᱸ ᱠᱩᱥᱤᱭᱟᱜ ᱜᱤᱭᱟᱹᱧ ᱟᱫᱚ
ᱟᱹᱰᱤ ᱢᱚᱡᱽ ᱠᱚ ᱵᱩᱡᱷᱟᱹᱜᱼᱟ ᱥᱮ ᱴᱚᱠ ᱴᱚᱠ ᱡᱚᱡᱚ ᱜᱮ
ᱴᱚᱠ ᱴᱚᱠ ᱠᱚ ᱵᱩᱡᱷᱟᱹᱜᱼᱟ
ᱡᱚᱢ ᱫᱚ ᱵᱷᱟᱜᱮᱭᱟ ᱥᱤᱛᱩᱝ ᱫᱤᱱ ᱟᱹᱰᱤ ᱢᱚᱸᱡᱽ ᱦᱮᱸ ᱥᱮ ᱥᱤᱛᱩᱝ ᱫᱤᱱ ᱥᱤᱛᱩᱝᱼᱼ ᱡᱟᱦᱟᱸ ᱥᱮᱛ ᱜᱮ ᱥᱤᱛᱩᱝ ᱮᱢ ᱪᱟᱞᱟᱣ ᱮᱱᱟ ᱦᱮᱸᱥᱮ ᱦᱮᱸ ᱥᱤᱛᱩᱝ ᱞᱚᱞᱚ ᱦᱮᱡ ᱮᱱᱟᱢ ᱚᱲᱟᱜ ᱮᱢ ᱦᱮᱡ ᱮᱱᱟ ᱟᱫᱚ ᱩᱱᱠᱩ ᱦᱟᱣ ᱡᱩᱫᱤ ᱠᱚ ᱛᱟᱦᱮᱸᱱᱟ ᱟᱹᱰᱤ ᱢᱚᱸᱡᱽ ᱯᱚᱴᱚᱢ ᱠᱟᱛᱮᱢ ᱫᱚᱦᱚ ᱠᱟᱠᱚᱣᱟ ᱦᱮᱸᱥᱮ ᱟᱫᱚ ᱱᱟᱥᱮ ᱱᱟᱜ ᱮᱢ ᱨᱤᱫ ᱠᱮᱫ ᱠᱚᱣᱟ ᱟᱨᱚ ᱡᱚᱡᱚ ᱡᱩᱫᱤᱢ ᱢᱮᱥᱟ ᱠᱚᱣᱟ ᱱᱟᱥᱮᱱᱟᱜ ᱥᱮᱱᱟᱜᱼᱟ ᱨᱮ ᱮᱛᱚ ᱢᱚᱡᱽ ᱵᱩᱡᱷᱟᱹᱜ ᱫᱚ ᱡᱚᱢ ᱜᱮ ᱥᱟᱱᱟ ᱠᱤᱫᱤᱧᱟ
ᱩᱱᱠᱩ ᱦᱟᱣ ᱫᱚ ᱟᱠᱚ ᱛᱮ ᱜᱮ ᱠᱚ ᱯᱚᱴᱚᱢᱟ ᱦᱮᱸᱥᱮ
ᱦᱮᱸ ᱟᱠᱚ ᱛᱮᱜᱮ ᱠᱚ ᱯᱚᱴᱚᱢᱟ᱾
ᱢᱟᱱᱮ ᱛᱤᱱᱟᱹᱜ ᱵᱩᱫᱽᱫᱷᱤ ᱢᱮᱱᱟᱜ ᱛᱟᱠᱚᱣᱟ ᱟᱨᱠᱤ ᱩᱱᱠᱩ ᱦᱚᱸ ᱦᱮᱸᱥᱮ ᱟᱠᱚ ᱚᱲᱟᱜ ᱠᱚ ᱵᱮᱱᱟᱣ ᱡᱚᱱᱚᱜᱼᱟ ᱚᱸᱰᱮ ᱥᱟᱠᱟᱢ ᱧᱮᱞᱟᱢ ᱪᱮᱫ ᱪᱮᱨᱦᱟ ᱠᱚ ᱞᱟᱹᱴᱩᱢ ᱠᱟᱜᱼᱟ᱾ ᱞᱟᱹᱴᱩᱢ ᱠᱟ ᱠᱟᱛᱮᱫ ᱧᱮᱞᱟᱢ ᱟᱹᱰᱤ ᱢᱚᱸᱡᱽ ᱜᱳᱞ ᱜᱮ ᱚᱲᱟᱜ ᱠᱚ ᱵᱮᱱᱟᱣ ᱡᱚᱱᱚᱜᱼᱟ ᱟᱨ ᱚᱸᱰᱮ ᱠᱚ ᱛᱟᱦᱮᱸᱱᱟ᱾
ᱦᱩᱸ ᱟᱹᱰᱤ ᱢᱚᱡᱽ᱾ ᱡᱷᱚᱛᱚ ᱦᱚᱲᱟᱜ ᱜᱮ ᱱᱚᱣᱟ ᱫᱷᱟᱹᱨᱛᱤ ᱨᱮᱫᱚ ᱦᱮᱸ ᱟᱞᱚᱢ ᱢᱚᱱᱮᱭᱟ ᱡᱮ ᱡᱟᱦᱟᱸᱭᱟᱜ ᱫᱚ ᱵᱩᱫᱽᱫᱷᱤ ᱫᱚ ᱠᱚᱢ ᱜᱮᱭᱟ ᱦᱮᱸ ᱥᱮ ᱢᱟᱹᱱᱢᱤᱭᱟᱜ ᱦᱚᱭᱛᱳ ᱵᱩᱫᱽᱫᱷᱤ ᱠᱟᱹᱴᱤᱡ ᱠᱚᱢᱚᱜᱼᱟ ᱢᱮᱱᱠᱷᱟᱱ ᱩᱱᱠᱩ ᱪᱮᱬᱮ ᱪᱩᱯᱲᱤ ᱦᱮᱸᱥᱮ ᱡᱤᱭᱟᱹᱞᱤ ᱠᱚᱣᱟᱜ ᱫᱚ ᱢᱟᱱᱮ ᱪᱮᱫ ᱤᱧ ᱞᱟᱹᱭᱟᱢᱟ ᱦᱮᱸᱥᱮ ᱛᱩᱞᱚᱱᱟᱨ ᱵᱟᱭᱨᱮ ᱚᱱᱟᱫᱚ᱾ ᱢᱟᱱᱮ ᱵᱷᱟᱵᱟᱣ ᱢᱟᱱᱮ ᱩᱭᱦᱟᱹᱨ ᱵᱟᱢ ᱩᱭᱦᱟᱹᱨ ᱫᱟᱨᱮ ᱡᱮ ᱱᱩᱭ ᱪᱮᱬᱮ ᱥᱮ ᱡᱟᱭᱦᱳᱠ ᱡᱤᱭᱟᱹᱞᱤ ᱢᱤᱫᱴᱟᱱ ᱦᱮᱸᱥᱮ ᱱᱚᱣᱟᱭ ᱠᱟᱹᱢᱤ ᱠᱮᱫᱟᱭ ᱡᱮ ᱩᱱᱟᱹᱜ ᱵᱩᱫᱽᱫᱷᱤ ᱚᱠᱟ ᱠᱷᱚᱱ ᱦᱮᱡ ᱟᱫᱮᱭᱟ ᱦᱮᱸ ᱥᱮ
ᱦᱮᱸ ᱟᱢᱫᱚ ᱴᱷᱤᱠ ᱜᱮ ᱡᱚᱛᱷᱟᱛ ᱠᱟᱛᱷᱟ ᱜᱮᱢ ᱞᱟᱹᱭ ᱟᱠᱟᱫᱟ ᱵᱟᱝ ᱫᱚ ᱵᱟᱝ ᱢᱟᱹᱱᱢᱤ ᱠᱷᱚᱱᱟᱜ ᱫᱚ ᱮ ᱴᱟᱜ ᱡᱤᱭᱟᱹᱞᱤ ᱠᱚᱣᱟᱜ ᱜᱮ ᱢᱟᱱᱮ ᱵᱩᱫᱽᱫᱷᱤ ᱫᱚ ᱵᱤᱥᱤ ᱜᱮᱭᱟ ᱢᱟᱹᱱᱢᱤ ᱫᱚ ᱨᱚᱲ ᱜᱮᱵᱚᱱ ᱵᱟᱲᱟᱭᱟ ᱥᱮ ᱡᱟᱦᱟᱸᱱᱟᱜ ᱠᱟᱹᱢᱤ ᱜᱮᱵᱚᱱ ᱵᱟᱲᱟᱭᱟ ᱢᱮᱱᱠᱷᱟᱱ ᱡᱤᱵᱽ ᱡᱤᱭᱟᱹᱞᱤ ᱠᱚ ᱫᱚ ᱟᱠᱚ ᱢᱟᱱᱮ ᱪᱮᱫ ᱪᱮᱨᱦᱟ ᱟᱠᱚ ᱪᱮᱫ ᱪᱮᱨᱦᱟ ᱚᱲᱟᱜ ᱠᱚ ᱠᱚ ᱵᱮᱱᱟᱣ ᱡᱚᱱᱚᱜᱼᱟ ᱢᱮᱱᱠᱷᱟᱱ ᱟᱵᱚ ᱫᱚ ᱵᱮᱱᱟᱣ ᱦᱟᱵᱚᱱ ᱴᱷᱤᱠ ᱜᱮᱭᱟ ᱢᱮᱱᱠᱷᱟᱱ ᱩᱱᱠᱩ ᱞᱮᱠᱟ ᱫᱚ ᱵᱩᱨᱫᱽᱫᱷᱤ ᱫᱚ ᱵᱟᱹᱱᱩᱜ ᱛᱟᱵᱚᱱᱟ᱾
ᱦᱩᱸ ᱟᱨ ᱟᱞᱚᱢ ᱞᱟᱹᱭᱟ, ᱪᱤᱠᱟᱹᱭᱟᱢ ᱢᱮᱱ ᱢᱮ ᱟᱫᱚ᱾
ᱧᱮᱞ ᱢᱮ ᱤᱭᱟᱹ ᱚᱱᱮ ᱪᱮᱬᱮ ᱛᱩᱠᱟᱹ ᱠᱚ ᱞᱟᱹᱭ ᱫᱤᱧ ᱟᱨᱠᱤ ᱪᱮᱬᱮ ᱦᱚᱸ ᱥᱟᱱᱟᱢ ᱪᱮᱬᱮ ᱜᱮᱠᱚ ᱛᱩᱠᱟᱹᱭᱟ ᱢᱮᱱᱠᱷᱟᱱ ᱩᱱᱠᱩ ᱤᱭᱟᱹ ᱪᱮᱬᱮᱢ ᱧᱮᱞ ᱟᱠᱟᱫ ᱠᱚᱣᱟ ᱛᱟᱞᱮ ᱫᱟᱨᱮ ᱨᱮ ᱠᱚ ᱛᱩᱠᱟᱹᱭᱟ ᱦᱤᱸᱥᱤ ᱪᱮᱬᱮ?
ᱦᱩᱸ ᱦᱤᱥᱤ ᱪᱮᱬᱮ᱾
ᱦᱮᱸ ᱦᱤᱥᱤ ᱪᱮᱬᱮ ᱢᱟ ᱵᱟᱹᱭ ᱵᱟᱹᱭ ᱛᱮᱠᱚ ᱟᱫ ᱪᱟᱵᱟᱜ ᱠᱟᱱᱟ ᱱᱚᱣᱟ ᱦᱚᱭᱞᱚᱝ ᱨᱮᱱᱟᱜ ᱯᱷᱮᱨᱟᱣ ᱠᱷᱟᱹᱛᱤᱨ ᱛᱮ ᱩᱱᱠᱩ ᱪᱮᱬᱮ ᱦᱚᱸ ᱵᱟᱝᱠᱚ ᱧᱮᱞ ᱧᱟᱢᱚᱜ ᱠᱟᱱᱟ᱾ ᱵᱟᱠᱷᱟᱱ ᱦᱚᱸᱜ ᱚᱭ ᱟᱥᱟᱲ ᱵᱚᱸᱜᱟ ᱫᱤᱱ ᱜᱮ ᱟᱥᱟᱲ ᱵᱚᱸᱜᱟ ᱫᱤᱱ ᱜᱮᱢ ᱧᱮᱞ ᱠᱚᱣᱟ ᱦᱤᱸᱥᱤ ᱪᱮᱬᱮ ᱟᱹᱰᱤ ᱢᱚᱸᱡᱽ ᱡᱷᱚᱛᱚ ᱛᱟᱞᱮ ᱫᱟᱨᱮ ᱨᱮᱱᱟᱜ ᱥᱟᱠᱟᱢ ᱨᱮᱠᱚ ᱧᱮᱞᱟᱢ ᱛᱩᱠᱟᱹ ᱠᱟᱜ ᱠᱚ ᱟᱹᱰᱤ ᱢᱚᱸᱡᱽ ᱚᱲᱟᱜ ᱠᱚ ᱵᱮᱱᱟᱣᱟ ᱚᱱᱟ ᱦᱚᱸ ᱚᱱᱟ ᱛᱩᱠᱟᱹ ᱨᱮᱱᱟᱜ ᱦᱚᱸ ᱟᱹᱰᱤ ᱪᱮᱨᱦᱟ ᱢᱟᱱᱮ ᱟᱹᱰᱤ ᱪᱮᱦᱨᱟᱱ ᱜᱚᱲᱦᱚᱱ ᱟᱛᱮᱜ ᱠᱚ ᱛᱩᱠᱟᱹᱭᱟ ᱟᱨᱠᱤ ᱟᱹᱰᱤ ᱢᱚᱸᱡᱽ ᱡᱟᱦᱟᱸ ᱫᱚ ᱧᱮᱞᱚᱜᱼᱟ᱾
ᱛᱟᱦᱚᱞᱮ ᱩᱱᱠᱩ ᱪᱮᱬᱮ ᱦᱮᱸ ᱥᱮ ᱦᱮᱸ ᱛᱤᱱᱟᱹᱜ ᱠᱚ ᱚᱸᱰᱮ ᱠᱚ ᱵᱩᱫᱽᱫᱷᱤ ᱠᱚ ᱠᱷᱟᱴᱟᱣ ᱟᱠᱟᱫ ᱛᱟᱠᱚᱣᱟ ᱡᱮᱱᱚ ᱚᱱᱠᱟ ᱵᱚ ᱵᱮᱱᱟᱣ ᱞᱮᱠᱷᱟᱱ ᱪᱚᱨᱚᱠ ᱧᱮᱞᱚᱜ ᱛᱟᱵᱚᱱᱟ ᱟᱵᱚᱣᱟ ᱚᱲᱟᱜ ᱦᱮᱸ ᱥᱮ ᱦᱮᱸ ᱟᱵᱚᱣᱟᱜ ᱛᱩᱠᱟᱹ ᱦᱚᱸᱚᱝᱠᱟ ᱵᱮᱱᱟᱣ ᱞᱮᱠᱷᱟᱱ ᱟᱹᱰᱤ ᱢᱚᱸᱡᱽ ᱦᱮᱸᱥᱮ ᱤᱧᱤᱧ ᱠᱩᱥᱤᱭᱟᱛᱟ ᱠᱚᱣᱟ ᱮᱛᱚ ᱢᱚᱡᱽ ᱟᱨ ᱛᱟᱞᱮ ᱫᱟᱨᱮ ᱨᱮ ᱮᱛᱚ ᱢᱟᱱᱮ ᱟᱨᱚ ᱯᱩᱠᱷᱨᱤ ᱫᱷᱟᱨᱮ ᱠᱚᱨᱮ ᱦᱮᱸᱥᱮ ᱯᱩᱠᱷᱨᱤ ᱠᱤᱢᱵᱟ ᱵᱟᱱ ᱠᱤᱢᱵᱟ ᱜᱟᱹᱰᱭᱟᱹ ᱠᱚ ᱛᱟᱦᱮᱸᱱᱟ ᱚᱱᱟ ᱫᱷᱟᱨᱮ ᱨᱮᱱᱟᱜ ᱛᱟᱞᱮ ᱫᱟᱨᱮ ᱨᱮ ᱮᱛᱛᱚ ᱪᱮᱦᱨᱟ ᱧᱮᱞᱚᱜᱼᱟ ᱥᱮ ᱧᱮᱞ ᱞᱮᱠᱷᱟᱱ ᱠᱩᱥᱤᱜᱼᱟ
ᱪᱮᱬᱮ ᱠᱚ ᱠᱚ ᱟᱫᱚᱜ ᱠᱟᱱᱟ ᱪᱮᱫ ᱠᱷᱟᱹᱛᱤᱨ ᱛᱮ ᱢᱟᱱᱮ ᱟᱢᱟᱜ ᱟᱢᱟᱜ ᱫᱤᱥ ᱦᱩᱫᱤᱥ ᱛᱮ ᱪᱮᱫ ᱮᱢ ᱞᱟᱹᱭ ᱫᱟ?
ᱤᱧ ᱫᱩᱧ ᱞᱟᱹᱭᱫᱟ ᱩᱱᱠᱩ ᱪᱮᱬᱮ ᱠᱚᱫᱚ ᱚᱱᱮ ᱟᱹᱰᱤ ᱞᱮᱠᱟᱱᱟᱜ ᱜᱮ ᱢᱮᱱᱟᱜᱼᱟ ᱦᱚᱭ ᱤᱭᱟᱹ ᱠᱚᱦᱚᱢ ᱞᱟᱹᱭ ᱫᱟᱲᱮᱭᱟᱜᱼᱟ ᱡᱟᱦᱟᱸ ᱫᱚ ᱦᱚᱜᱼᱚ ᱱᱚᱣᱟ ᱦᱚᱭ ᱫᱟᱜ ᱠᱚ ᱦᱩᱭᱩᱜᱼᱟ ᱦᱮᱸᱥᱮ ᱦᱮᱸ ᱟᱹᱰᱤ ᱞᱮᱠᱟᱱᱟᱜ ᱜᱮ ᱛᱟᱨ ᱚᱱᱟ ᱯᱚᱨᱮ ᱦᱚᱸ ᱦᱟᱱᱮ ᱥᱮᱸᱫᱽᱨᱟ ᱠᱚ ᱦᱚᱸ ᱠᱚ ᱪᱟᱞᱟᱜ ᱜᱮ ᱜᱮᱭᱟ ᱪᱮᱬᱮ ᱠᱚᱦᱚᱸ ᱠᱚ ᱢᱟᱱᱮ ᱟᱨ ᱴᱩᱴᱤ ᱠᱚᱣᱟ ᱠᱚ ᱦᱮᱸᱥᱮ ᱦᱮᱸ ᱛᱩᱧ ᱠᱚᱣᱟ ᱠᱚ ᱠᱤᱪᱷᱩ ᱫᱚ ᱟᱫᱚ ᱱᱟ ᱚᱱᱟ ᱠᱚ ᱦᱚᱸ ᱛᱚ ᱤᱭᱟᱹᱜᱼᱟ ᱟᱹᱰᱤ ᱟᱹᱰᱤ ᱟᱭᱢᱟ ᱞᱮᱠᱟ ᱛᱮ ᱜᱮ ᱤᱧᱫᱩᱧ ᱢᱚᱱᱮᱭᱟ ᱩᱱᱠᱩ ᱫᱚ ᱠᱚ ᱢᱟᱱᱮ ᱦᱮᱸ ᱥᱮ ᱪᱮᱫ ᱪᱮᱫ ᱮᱢ ᱞᱟᱹᱭᱟ ᱟᱢ?
ᱵᱟᱝ ᱟᱭᱢᱟ ᱞᱮᱠᱟ ᱛᱮ ᱫᱚ ᱵᱟᱢ ᱞᱟᱹᱭ ᱫᱟᱲᱮᱭᱟᱜᱼᱟ ᱪᱮᱫᱟᱜ ᱥᱮ ᱪᱮᱬᱮ ᱢᱟ ᱛᱩᱧ ᱠᱮᱫ ᱠᱚᱣᱟᱢ ᱛᱤᱱᱟᱹᱜ ᱮᱢ ᱛᱩᱧ ᱠᱮᱫ ᱠᱚᱣᱟ ᱡᱳᱨ ᱨᱮᱱᱟᱜ ᱠᱤᱪᱷᱩᱢ ᱛᱩᱧ ᱠᱮᱫ ᱢᱮᱱᱠᱷᱟᱱ ᱟᱫᱚ ᱱᱚᱣᱟ ᱫᱷᱟᱹᱨᱛᱤ ᱨᱮᱜᱮ ᱵᱟᱝᱠᱚ ᱧᱮᱞᱧ ᱟᱢᱚᱜ ᱠᱟᱱᱟ ᱢᱟᱱᱮ ᱪᱮᱫ ᱞᱟᱹᱜᱤᱫ
ᱛᱟᱦᱚᱞᱮ ᱦᱚᱭᱛᱳ ᱩᱱᱠᱩ ᱫᱚ ᱢᱟᱱᱮ ᱫᱟᱨᱮ ᱠᱚ ᱢᱟᱜ ᱦᱩᱭᱩᱜ ᱠᱟᱱᱟ ᱦᱮᱸᱥᱮ ᱦᱮᱸ ᱡᱟᱦᱟᱸ ᱨᱮ ᱜᱮ ᱦᱟᱱᱮ ᱚᱲᱟᱜ ᱮ ᱵᱮᱱᱟᱣᱟᱭ ᱛᱟᱦᱚᱞᱮ ᱡᱩᱫᱤ ᱚᱱᱟ ᱫᱟᱨᱮ ᱠᱚ ᱡᱩᱫᱤᱢ ᱢᱟᱜ ᱠᱮᱫᱟ ᱦᱮᱸ ᱦᱮᱸ ᱛᱟᱦᱚᱞᱮ ᱛᱟᱞᱮ ᱫᱟᱨᱮ ᱨᱮ ᱜᱮ ᱩᱱᱠᱩ ᱫᱚ ᱠᱚ ᱵᱮᱱᱟᱣᱟ ᱟᱨ ᱮᱴᱟᱜ ᱫᱟᱨᱮ ᱫᱚ ᱢᱮᱱᱠᱷᱟᱱ ᱛᱟᱞᱮ ᱫᱟᱨᱮ ᱨᱮ ᱜᱮᱛᱚ ᱡᱟᱹᱥᱛᱤ ᱠᱚ ᱢᱟᱜ ᱮᱫᱟ ᱪᱮᱫᱟᱜ ᱥᱮ ᱛᱟᱞᱮ ᱫᱟᱨᱮ ᱫᱚ ᱦᱟᱱᱮ ᱚᱲᱟᱜ ᱠᱚᱨᱮ ᱠᱚ ᱞᱟᱜᱟᱣ ᱜᱮᱭᱟ ᱥᱮ ᱚᱲᱟᱜ ᱨᱮᱱᱟᱜ ᱦᱟᱱᱮ ᱤᱭᱟᱹ ᱠᱚ ᱢᱩᱫᱷᱟᱹᱱ ᱠᱚ ᱡᱟᱦᱟᱸ ᱠᱚ ᱞᱟᱜᱟᱣᱟ ᱦᱮᱸᱥᱮ ᱚᱱᱟ ᱛᱮᱧ ᱢᱮᱱᱫᱟ ᱛᱟᱞᱮ ᱫᱟᱨᱮ ᱠᱚ ᱫᱚ ᱩᱱᱟᱹᱜ ᱵᱟᱹᱧ ᱫᱤᱥᱟᱹᱭᱮᱫᱟ ᱱᱮᱛᱟᱨ ᱫᱚ ᱢᱮᱱᱟᱜ ᱨᱮ ᱦᱚᱸ ᱛᱷᱚᱲᱟ ᱛᱷᱚᱲᱟ ᱠᱟᱹᱴᱤᱡ ᱠᱟᱹᱴᱤᱡ ᱢᱮᱱᱟᱜᱼᱟ ᱢᱮᱱᱠᱷᱟᱱ ᱡᱟᱦᱟᱸ ᱢᱟᱨᱟᱝ ᱢᱟᱨᱟᱝ ᱫᱟᱨᱮ ᱦᱮᱸᱥᱮ ᱦᱮᱸ ᱥᱩᱡᱤ ᱥᱩᱡᱤ ᱫᱟᱨᱮ ᱡᱟᱦᱟᱸ ᱫᱚ ᱟᱹᱰᱤ ᱛᱩᱠᱟᱹ ᱵᱮᱱᱟ ᱟᱹᱰᱤ ᱢᱚᱸᱡᱽ ᱜᱟᱱᱚᱜ-ᱟ ᱚᱱᱟ ᱠᱚ ᱫᱚ ᱵᱟᱹᱧ ᱫᱤᱥᱟᱹᱭᱮᱫᱟ ᱩᱱᱟᱹᱜ ᱫᱚ ᱥᱮ ᱪᱮᱫ ᱮᱢ ᱞᱟᱹᱭᱟ
ᱦᱮᱸ ᱦᱮᱸ ᱞᱟᱦᱟ ᱛᱮ ᱢᱟ ᱚᱲᱟᱜ ᱥᱩᱨ ᱠᱚ ᱨᱮ ᱜᱮ ᱱᱚᱣᱟ ᱛᱟᱞᱮ ᱫᱟᱨᱤ ᱠᱚ ᱛᱟᱦᱮᱸ ᱠᱟᱱᱟ ᱟᱨ ᱚᱱᱟ ᱠᱚᱨᱮ ᱠᱚ ᱛᱩ ᱠᱟᱹ ᱠᱟᱜ ᱛᱟᱦᱮᱸᱱᱟ ᱟᱹᱰᱤ ᱢᱚᱸᱡᱽ ᱧᱮᱞᱚᱜ ᱠᱟᱱ ᱛᱟᱦᱮᱸᱱᱟ ᱛᱮᱦᱤᱧ ᱜᱟᱯᱟ ᱫᱚ ᱛᱟᱞᱮ ᱫᱟᱨᱮ ᱠᱚᱦᱚᱸ ᱩᱱᱟᱹᱜ ᱵᱟᱝ ᱧᱮᱞᱚᱜ ᱠᱟᱱᱟ ᱩᱱᱠᱩ ᱛᱟᱞᱮ ᱫᱟᱨᱮ ᱨᱮ ᱠᱚ ᱵᱮᱱᱟᱣᱟ ᱛᱩᱠᱟᱹ ᱫᱚ ᱵᱟᱝ ᱫᱚ ᱵᱟᱝ ᱮᱴᱟᱜ ᱫᱟᱨᱮ ᱨᱮᱫᱚ ᱵᱟᱝ ᱟᱫᱚ ᱛᱟᱞᱮ ᱫᱟᱨᱮ ᱠᱚᱵᱚᱱ ᱢᱟᱜ ᱪᱟᱵᱟᱭᱮᱫ ᱠᱷᱟᱱ ᱟᱫᱚ ᱛᱟᱦᱮᱸᱱᱟᱠᱚ ᱚᱠᱟᱨᱮ
ᱚᱱᱟ ᱛᱮ ᱜᱮ ᱩᱱᱠᱩ ᱫᱚ ᱠᱚ ᱟᱫᱚᱜ ᱠᱟᱱᱟ ᱥᱟᱹᱨᱤ ᱜᱮ ᱡᱩᱫᱤ ᱪᱮᱬᱮ ᱪᱩᱯᱲᱤ ᱠᱚ ᱟᱫ ᱪᱟᱵᱟᱜ ᱟᱥᱮ ᱛᱟᱦᱚᱞᱮ ᱱᱚᱣᱟ ᱫᱩᱱᱤᱭᱟᱹ ᱱᱚᱣᱟ ᱫᱷᱟᱹᱨᱛᱤ ᱨᱮ ᱫᱚ ᱦᱮᱸ ᱥᱮ ᱢᱟᱱᱮ ᱛᱟᱦᱮᱸ ᱫᱚᱢ ᱛᱟᱦᱮᱸᱱᱟ ᱴᱷᱤᱠ ᱩᱱᱟᱹᱜ ᱫᱚ ᱵᱟᱝ ᱢᱮᱱᱠᱷᱟᱱ ᱪᱮᱬᱮ ᱪᱩᱯᱲᱤᱭᱟᱜ ᱨᱟᱜ ᱮᱛᱚ ᱢᱚᱸᱡᱽ ᱪᱮᱨᱚ ᱵᱮᱨᱚ ᱠᱚ ᱨᱟᱜ ᱵᱟᱲᱟᱭᱟ ᱥᱮᱛᱟᱜ ᱛᱚᱨᱟ ᱦᱮᱸᱥᱮ ᱢᱟᱱᱮ ᱧᱤᱫᱟᱹ ᱵᱷᱳᱨ ᱧᱤᱫᱟᱹ ᱠᱷᱚᱱ ᱦᱮᱸᱥᱮ ᱯᱟᱭᱟᱜ ᱯᱩᱭᱩᱜ ᱢᱟᱨᱥᱟᱞ ᱦᱤᱡᱩᱜᱼᱟ ᱦᱮᱸᱥᱮ ᱩᱱ ᱡᱚᱠᱷᱚᱱ ᱠᱷᱚᱱ ᱨᱟᱜ ᱠᱚ ᱮᱦᱚᱵᱟ ᱦᱚᱭ ᱛᱟᱨᱟ ᱥᱤᱧ ᱦᱮᱸᱥᱮ ᱟᱹᱰᱤ ᱢᱚᱡᱽ ᱟᱹᱭᱠᱟᱹᱜᱼᱟ ᱥᱮ ᱪᱮᱫ ᱮᱢ ᱞᱟᱹᱭᱟ
ᱦᱮᱸ ᱧᱮᱞ ᱢᱮ ᱥᱮᱛᱟᱜ ᱨᱮ ᱚᱱᱮ ᱪᱮᱬᱮ ᱠᱚ ᱪᱮᱬᱮᱭᱟᱜ ᱪᱮᱨᱚ ᱵᱮᱨᱚᱜ ᱟᱸᱡᱚᱢ ᱛᱮᱜᱮᱢ ᱵᱮᱨᱮᱫᱼᱟ ᱥᱮᱛᱟᱜ ᱨᱮ
ᱦᱩᱸ ᱥᱮᱛᱟᱜ ᱨᱮ ᱥᱤᱢ ᱫᱚ ᱠᱚ ᱨᱟᱜᱟ ᱵᱟᱝ ᱫᱚ ᱵᱟᱝ ᱥᱤᱢ ᱥᱟᱶ ᱥᱟᱶᱛᱮ ᱦᱚᱸ ᱟᱨᱚ ᱧᱤᱫᱟᱹ ᱪᱮᱬᱮ ᱦᱚᱸ ᱠᱚ ᱨᱟᱜ ᱜᱮᱭᱟ ᱧᱤᱫᱟᱹᱨᱮ ᱦᱮᱸᱥᱮ ᱦᱮᱸ ᱟᱨ ᱚᱱᱠᱟ ᱯᱟᱭᱟᱜ ᱯᱩᱭᱩᱜ ᱢᱟᱨᱥᱟᱞ ᱦᱚᱸ ᱩᱱ ᱥᱚᱢᱚᱭ ᱦᱚᱸ ᱠᱚ ᱨᱟᱜᱟ ᱟᱹᱰᱤ ᱢᱚᱡᱽ ᱠᱤᱱᱛᱩ ᱟᱹᱭᱠᱟᱹᱜᱼᱟ ᱩᱱ ᱡᱚᱠᱷᱚᱱ ᱩᱱ ᱚᱱᱟ ᱟᱸᱡᱚᱢᱟᱥᱮ ᱩᱱᱠᱩᱣᱟᱜ ᱤᱭᱟᱹ ᱥᱮ ᱪᱮᱨᱚ ᱵᱮᱨᱚ ᱟᱹᱰᱤ ᱢᱚᱸᱡᱽ ᱠᱚ ᱤᱭᱟᱹᱭᱟ ᱥᱮ ᱨᱟᱜ ᱠᱚ ᱦᱮᱸ ᱟᱹᱰᱤ ᱢᱚᱡᱽ ᱜᱮ ᱟᱹᱭᱠᱟᱹᱜᱼᱟ ᱢᱟᱱᱮ ᱥᱮᱨᱮᱧᱮᱫ ᱞᱮᱠᱟᱢ ᱵᱩᱡᱷᱟᱹᱣᱟ
ᱟᱵᱚ ᱦᱟᱱᱮ ᱪᱮᱫ ᱵᱩᱱ ᱢᱤᱫ ᱫᱷᱟᱣ ᱵᱩᱱ ᱤᱭᱟᱹ ᱞᱮᱫᱟ ᱯᱟᱲᱦᱟᱣ ᱞᱮᱫᱟ ᱮᱛᱷᱮᱢ ᱮᱛᱷᱮᱢ ᱥᱮ ᱪᱮᱫ ᱩᱱ ᱥᱚᱢᱚᱭ ᱦᱚᱭ ᱞᱟᱹᱭ ᱞᱮᱫᱟ ᱡᱮ ᱩᱱ ᱥᱚᱢᱟᱭ ᱟᱹᱰᱤ ᱢᱚᱸᱡᱽ ᱚᱱᱟᱨᱮ ᱢᱤᱫᱴᱟᱝ ᱤᱭᱟᱹ ᱛᱟᱦᱮᱸ ᱠᱟᱱᱟ ᱟᱨᱠᱤ ᱢᱤᱫᱴᱟᱝ ᱠᱟᱛᱷᱟ ᱛᱟᱦᱮᱸ ᱠᱟᱱᱟ
ᱦᱩᱸ ᱦᱩᱭ ᱫᱟᱲᱮᱭᱟᱜᱼᱟ
ᱦᱚᱭ ᱫᱟᱲᱮᱭᱟᱜᱼᱟ ᱯᱟᱲᱦᱟᱣ ᱫᱚ ᱟᱭᱢᱟ ᱞᱮᱠᱟ ᱛᱟᱦᱮᱸ ᱠᱟᱱᱟ ᱟᱫᱚ ᱪᱮᱫ ᱠᱟᱛᱷᱟ ᱛᱟᱦᱮᱸ ᱠᱟᱱᱟ ᱚᱱᱟ ᱤᱧ ᱢᱟ ᱵᱟᱹᱧ ᱩᱭᱦᱟᱹᱨᱟ ᱟᱢ ᱩᱭᱦᱟᱹᱨᱮᱫᱟ
ᱩ ᱤᱧ ᱦᱚᱸ ᱩᱱᱟᱹᱜ ᱫᱚ ᱵᱟᱹᱧ ᱫᱤᱥᱟᱹᱭᱮᱫᱟ ᱱᱚᱝᱠᱟ ᱵᱟᱝ ᱛᱟᱦᱮᱸ ᱠᱟᱱᱟ ᱡᱮ ᱩᱱᱤ ᱟᱡ ᱫᱟᱫᱟ ᱞᱮᱠᱟᱜᱮ ᱦᱩᱭᱩᱜ ᱛᱟᱭᱟ ᱢᱟᱱᱮ ᱟᱫᱚᱭ ᱢᱮᱛᱟᱭᱟ ᱡᱮ ᱤᱭᱟᱹ ᱜᱟᱯᱟ ᱥᱮᱛᱟᱜ ᱵᱮᱲᱟ ᱫᱚ ᱥᱮᱛᱟᱜ ᱨᱮ ᱟᱵᱤᱱᱟᱜ ᱫᱚ ᱜᱟᱹᱰᱤ ᱢᱮᱱᱟᱜᱼᱟ ᱛᱚ ᱚᱱᱟᱛᱮ ᱛᱟᱦᱚᱞᱮ ᱤᱭᱟᱹ ᱚᱱᱠᱟ ᱯᱷᱳᱱ ᱨᱮ ᱵᱟᱠᱷᱟᱡ ᱡᱟᱦᱟᱱᱟᱜ ᱨᱮᱫ ᱮᱞᱟᱨᱢ ᱠᱚ ᱫᱚᱦᱚ ᱠᱟᱜ ᱵᱤᱱ ᱟᱨ ᱜᱟᱯᱟ ᱵᱤᱱ ᱵᱮᱨᱮᱫ ᱫᱟᱲᱮᱭᱟᱜᱼᱟ ᱮᱱᱠᱷᱟᱱ ᱵᱷᱳᱨ ᱨᱮ ᱟᱫᱚ ᱩᱱᱤ ᱞᱟᱹᱭᱟ ᱵᱟᱝ ᱟᱹᱞᱤᱧᱟᱜ ᱫᱚ ᱟᱹᱞᱤᱧᱟᱜ ᱫᱚ ᱢᱮᱱᱟᱜ ᱛᱟᱹᱞᱤᱧᱟ ᱟᱨᱠᱤ ᱮᱞᱟᱢ ᱞᱮᱠᱟ ᱫᱚ ᱡᱟᱦᱟᱸᱭ ᱫᱚ ᱦᱩᱭᱩᱜ ᱠᱟᱱᱟ ᱩᱱᱠᱩ ᱥᱤᱢ ᱩᱱᱤ ᱥᱤᱢ ᱠᱚ ᱨᱟᱜ ᱞᱮᱠ ᱮᱱ ᱠᱷᱟᱱᱜ ᱜᱮ ᱩᱱᱤ ᱵᱩᱡᱟᱭ ᱱᱤᱛᱚᱜ ᱛᱤᱱᱟᱹᱜ ᱥᱟᱰᱮᱭᱮᱱᱟ ᱥᱮ ᱛᱤᱱᱟᱹᱜ ᱥᱟᱰᱮᱜ ᱠᱟᱱᱟ ᱵᱟᱝ ᱥᱟᱰᱮᱜ ᱠᱟᱱᱟ ᱡᱷᱚᱛᱚ ᱜᱮ ᱵᱩᱡᱟᱭ ᱚᱱᱮ ᱚᱱᱠᱟᱱ ᱴᱟᱭᱤᱯ ᱨᱮᱱᱟᱜ ᱢᱤᱫ ᱴᱮᱱ ᱛᱟᱦᱮᱸ ᱞᱮᱱᱟ ᱟᱫᱚ ᱦᱤᱲᱤᱧ ᱦᱳᱭ ᱟᱠᱟᱱᱟ ᱤᱧ ᱦᱚᱧ ᱦᱤᱲᱤᱧ ᱟᱠᱟᱫᱟ ᱚᱱᱟ ᱯᱚᱛᱚᱵ ᱠᱚ ᱦᱚᱸ ᱱᱤᱛᱳᱜ ᱫᱚ ᱚᱠᱟ ᱦᱚᱸ ᱯᱟᱸᱡᱟ ᱛᱮ ᱵᱟᱹᱧ ᱧᱟᱢᱫᱟ
ᱦᱩᱸ ᱛᱟᱦᱮᱸ ᱫᱚ ᱛᱟᱦᱮᱸᱱᱟ ᱚᱱᱟ ᱫᱚ ᱟᱫᱚ ᱯᱟᱹᱧᱡᱟ ᱛᱮ ᱵᱟᱝ ᱧᱟᱢᱟᱜᱼᱟ ᱦᱤᱲᱤᱧ ᱦᱩᱭ ᱩᱱᱹᱟᱜ ᱩᱱᱟᱹᱜ ᱞᱟᱦᱟᱸ ᱨᱮᱢ ᱯᱟᱲᱦᱟᱜᱼᱟ ᱦᱮᱸ ᱥᱮ ᱟᱫᱚ ᱚᱱᱟ ᱦᱚᱛᱮᱡ ᱛᱮ ᱩᱱᱟᱹᱜ ᱫᱚ ᱩᱭᱦᱟᱹᱨ ᱫᱚ ᱵᱟᱹᱱᱩᱜᱼᱟ ᱢᱮᱱᱠᱷᱟᱱ ᱤᱧ ᱫᱩᱧ ᱞᱟᱹᱭ-ᱟ ᱯᱟᱭᱞᱟᱹ ᱫᱚ ᱞᱟᱦᱟ ᱛᱮᱫᱚ ᱛᱚ ᱚᱱᱠᱟ ᱤᱭᱟᱹ ᱫᱚ ᱵᱟᱝ ᱛᱟᱦᱮᱸ ᱠᱟᱱᱟ ᱡᱮ ᱦᱟᱱᱮ ᱴᱟᱭᱤᱢ ᱤᱭᱟᱹ ᱚᱠᱛᱚ ᱠᱚ ᱦᱮᱸᱥᱮ ᱚᱠᱛᱚ ᱧᱮᱞ ᱠᱟᱛᱮᱫ ᱤᱭᱟᱹ ᱵᱮᱨᱮᱜ ᱟᱢ ᱥᱮ ᱦᱮᱸᱥᱮ ᱱᱮᱛᱟᱨ ᱫᱚ ᱫᱚ ᱴᱷᱤᱠ ᱜᱮᱭᱟ ᱢᱮᱱᱟᱜ ᱛᱮ ᱟᱫᱚ ᱚᱠᱛᱚᱢ ᱧᱮᱞᱟ ᱛᱟᱨᱮ ᱵᱮᱨᱮᱜ ᱟᱢ ᱡᱮ ᱱᱩᱱᱟᱹᱜ ᱥᱟᱹᱲᱤ ᱠᱟᱱᱟ ᱦᱮᱸ ᱥᱮ ᱦᱮᱸ ᱵᱮᱨᱮᱫ ᱟᱹᱧ ᱟᱨ ᱢᱮᱱᱠᱷᱟᱱ ᱞᱟᱦᱟ ᱛᱮᱫᱚ ᱚᱱᱟᱜᱮᱛᱚ ᱥᱤᱢ ᱠᱚ ᱨᱟᱜ ᱠᱮᱫᱟ ᱦᱮᱸᱥᱮ
ᱦᱮᱸ
ᱥᱤᱢ ᱠᱚ ᱨᱟᱜ ᱠᱮᱫᱟ ᱛᱚᱠᱷᱚᱱ ᱜᱮᱢ ᱵᱮᱨᱮᱫ ᱥᱤᱢ ᱠᱚ ᱨᱟᱜ ᱠᱮᱫᱟ ᱛᱚᱠᱷᱚᱱ ᱜᱮᱢ ᱵᱮᱨᱮᱫ ᱱᱟ ᱡᱮ ᱦᱮᱸ ᱱᱤᱛᱚᱜ ᱫᱚ ᱱᱚᱣᱟ ᱨᱮᱢ ᱠᱚᱭᱚᱜ ᱵᱟᱲᱟ ᱠᱮᱫᱟ ᱡᱩᱫᱤ ᱢᱟᱨᱥᱟᱞ ᱦᱮᱡ ᱟᱠᱟᱱᱟ ᱛᱟᱦᱚᱞᱮ ᱟᱫᱚᱢ ᱵᱮᱨᱮᱫ ᱩᱰᱩᱠᱱᱟ ᱵᱟᱦᱨᱮ ᱥᱮᱪ ᱟᱨ ᱡᱩᱫᱤᱢ ᱧᱮᱞ ᱮᱫᱟ ᱮᱠᱷᱚᱱ ᱢᱟᱱᱮ ᱟᱹᱭᱩᱵ ᱟᱭᱭᱩᱵ ᱜᱮ ᱧᱮᱞᱚᱜ ᱠᱟᱱᱟ ᱧᱤᱫᱟᱹ ᱧᱤᱫᱟᱹ ᱜᱮ ᱦᱮᱸᱥᱮ ᱟᱫᱚᱢ ᱞᱟᱹᱭᱟ ᱡᱮ ᱟᱨ ᱛᱷᱚᱲᱟ ᱜᱟᱱ
ᱩᱱᱠᱩᱣᱟᱜ ᱫᱚ ᱚᱱᱟ ᱫᱚ ᱴᱟᱭᱤᱢ ᱢᱟᱱᱮ ᱥᱚᱢᱚᱭ ᱤᱭᱟᱹ ᱠᱟᱛᱮᱫ ᱜᱮ ᱛᱟᱸᱦᱮᱱ ᱛᱟᱠᱚ ᱚᱠ ᱚ ᱡᱮ ᱱᱩᱠᱩ ᱥᱤᱢ ᱠᱚ ᱨᱟᱜᱟ ᱱᱩᱱᱟᱹᱜ ᱚᱠᱛᱚ ᱨᱮᱜᱮ ᱩᱱᱠᱩ ᱫᱚ ᱵᱟᱲᱟᱭ ᱛᱟᱸᱦᱮᱱ ᱛᱟᱠᱚᱣᱟ
ᱢᱮᱱᱠᱷᱟᱱ ᱥᱤᱢ ᱨᱟᱜ ᱫᱚᱩᱧ ᱟᱸᱡᱚᱢ ᱠᱟᱫ ᱠᱚᱣᱟ ᱧᱤᱫᱟᱹ ᱦᱚᱸ ᱡᱟᱦᱟᱸᱭ ᱦᱟᱱᱮ ᱨᱟᱹᱜᱤ ᱥᱤᱢ ᱠᱚ ᱞᱟᱹᱭᱟ ᱨᱟᱹᱜᱤ ᱥᱤᱢ ᱫᱚᱢᱮ ᱠᱚ ᱨᱟᱹᱜᱤ ᱜᱮᱭᱟ ᱦᱮᱸ ᱥᱮ ᱦᱮᱸ ᱥᱤᱢ ᱥᱟᱺᱰᱤ ᱦᱮᱸ ᱥᱮ ᱨᱟᱜᱽ ᱜᱮᱭᱟ ᱠᱚ ᱧᱤᱫᱟᱹ ᱨᱮ ᱧᱤᱫᱟᱹ ᱟᱸᱡᱚᱢ ᱵᱟᱲᱟ ᱟᱠᱟᱹᱫᱟᱹᱧ ᱦᱚᱸ ᱪᱮᱫᱟᱜ ᱥᱮ ᱚᱲᱟᱜ ᱨᱮᱫᱚ ᱥᱤᱢ ᱠᱚ ᱢᱮᱱᱟᱜ ᱠᱚᱜᱮᱭᱟ ᱥᱮ
ᱟᱨ ᱢᱟᱱᱮ ᱤᱭᱟᱹ ᱤᱭᱟᱹ ᱟᱸᱡᱚᱢ ᱵᱟᱲᱟ ᱠᱟᱫᱟ ᱟᱨ ᱢᱤᱫᱴᱟᱝ ᱠᱟᱹᱦᱱᱤ ᱵᱟᱢ ᱟᱸᱡᱚᱢ ᱵᱟᱲᱟ ᱟᱠᱟᱫᱟ ᱟᱢ ᱫᱚ ᱡᱟᱹᱱᱤᱡ
ᱦᱮᱸ ᱛᱳ ᱚᱠᱟᱴᱟᱜ ᱞᱟᱹᱭᱟᱹᱧ ᱢᱮ ᱛᱟᱦᱚᱞᱮ ᱟᱸᱡᱚᱢ ᱞᱮᱜᱤᱧ ᱱᱟᱥᱮᱱᱟᱜ ᱡᱩᱫᱤᱧ ᱩᱭᱦᱟᱹᱨ ᱠᱷᱟᱱ
ᱦᱟᱱᱮ ᱤᱭᱟᱹ ᱪᱮᱫ ᱠᱚ ᱞᱟᱹᱭᱟ ᱦᱟᱱᱮ ᱤᱭᱟᱹ ᱨᱮᱼᱼ ᱦᱟᱱᱮ ᱪᱩᱠᱟᱹᱜ ᱨᱮ ᱤᱭᱟᱹ ᱛᱟᱦᱮᱱ ᱫᱚ
ᱪᱩᱠᱟᱹᱜ ᱨᱮ ᱫᱟᱜ ᱛᱟᱸᱦᱮᱱᱟ
ᱫᱟᱜ ᱫᱚ ᱵᱟᱝ ᱛᱟᱹᱦᱮᱱᱟ ᱪᱩᱠᱟᱹᱜ ᱨᱮ ᱦᱟᱱᱮ ᱴᱩᱠᱩᱡ ᱨᱮᱼᱼ ᱤᱭᱟᱹ ᱤᱭᱟᱹᱭ ᱟᱹᱜᱩᱭᱟ ᱵᱷᱩᱛ ᱮ ᱟᱹᱜᱩ ᱛᱚᱨᱟᱭ ᱫᱚ
ᱵᱷᱩᱛ ᱮ ᱟᱹᱜᱩᱭ ᱮᱭᱟ?
ᱚᱱᱟ ᱤᱭᱟᱹ ᱜᱟᱞᱢᱟᱨᱟᱣ ᱫᱚ ᱟᱢ ᱫᱚ ᱵᱟᱢ ᱟᱸᱡᱚᱢ, ᱢᱟᱱᱮ ᱚᱱᱟ ᱠᱟᱹᱦᱱᱤ ᱫᱚ ᱵᱟᱢ ᱯᱟᱲᱦᱟᱣ ᱠᱟᱫᱟ ᱤᱧ ᱦᱤᱲᱤᱧ ᱠᱟᱫᱟᱹᱧ
ᱦᱩᱭᱩᱜᱼᱟ ᱡᱚᱛᱚ ᱵᱟᱝ ᱟᱫᱚ ᱵᱟᱢ ᱟᱸᱡᱚᱢᱟᱛᱚ ᱦᱮᱸᱥᱮᱼᱼ ᱟᱡᱚᱢ ᱠᱟᱛᱮ ᱦᱤᱲᱤᱧᱚᱜ ᱚᱱᱠᱟ ᱫᱚ ᱦᱩᱭᱩᱜᱼᱟ ᱚᱱᱟ ᱫᱚ ᱵᱟᱝ ᱪᱤᱠᱟᱹᱜᱼᱟ ᱦᱮᱸᱥᱮ ᱚᱱᱟ ᱛᱮᱫᱚ᱾
ᱚᱸᱜ ᱛᱩᱭᱩ ᱠᱚ ᱛᱟᱦᱮᱸ ᱞᱮᱱᱟ ᱦᱮᱸᱥᱮ ᱟᱹᱰᱤ ᱟᱭᱢᱟ᱾ ᱮᱛᱷᱮᱢ ᱠᱚ ᱯᱟᱲᱦᱟᱣ ᱦᱩᱭ ᱠᱟᱱᱟ ᱛᱟᱨᱯᱚᱨ᱾ ᱮᱛᱷᱮᱢ ᱨᱮᱱᱟᱜ ᱮᱸ ᱢᱮᱱᱮᱛ ᱫᱚ ᱪᱮᱫ ᱠᱟᱱᱟ ᱵᱟᱲᱟᱭᱟᱢ?
ᱮᱛᱷᱮᱢ
ᱦᱮᱸ
ᱵᱟᱝ ᱵᱟᱹᱧ ᱟᱸᱡᱚᱢ ᱟᱠᱟᱫᱟ ᱟᱸᱡᱚᱢ ᱟᱠᱟᱫ ᱨᱮᱦᱚᱸᱧ ᱩᱭᱦᱟᱹᱨ ᱵᱟᱹᱧ ᱩᱭᱦᱟᱹᱨ ᱟᱠᱟᱫᱟ᱾
ᱮᱛᱷᱮᱢ ᱨᱮᱱᱟᱜ ᱢᱮᱱᱮᱫ ᱫᱚ ᱦᱩᱭᱩᱜ ᱠᱟᱱᱟ ᱠᱷᱩᱜ ᱥᱟᱹᱰᱮ᱾
ᱟᱪᱪᱷᱟ ᱚᱱᱟ ᱚᱱᱟ ᱠᱚ ᱞᱟᱹᱭᱛᱮ ᱮᱛᱷᱮᱢ?
ᱦᱮᱸ ᱮᱛᱷᱮᱢ ᱫᱚ ᱠᱷᱳᱜ ᱥᱟᱰᱮ ᱠᱚ ᱞᱟᱹᱭᱟ
ᱟᱪᱪᱷᱟ᱾
ᱟᱨ ᱚᱱᱮ ᱢᱮᱱᱟᱜᱼᱟ ᱢᱤᱫᱴᱟᱝ ᱤᱭᱟᱹᱼᱼ ᱦᱩᱢ ᱨᱚᱴᱮ ᱢᱟᱲᱚᱢ ᱚᱱᱟ ᱢᱟᱱᱮ ᱪᱮᱫ ᱟᱢᱮᱢ ᱵᱟᱲᱟᱭᱟ?